ᱨᱚᱲ ᱟᱸᱡᱚᱢᱚᱜ ᱠᱟᱱᱟ?
ᱦᱳᱭ ᱫᱤᱫᱤ ᱨᱚᱲ ᱟᱸᱚᱢᱚᱜ ᱠᱟᱱᱟ᱾
ᱚ ᱪᱮᱫ ᱠᱚᱢ ᱪᱤᱠᱟᱹᱭᱮᱫᱟ?
ᱪᱮᱫ ᱦᱚᱸ ᱵᱟᱝ ᱚᱲᱟᱜ ᱨᱮ ᱤᱧ ᱫᱚ ᱚᱲᱟᱜ ᱤᱧ ᱦᱮᱡ ᱠᱟᱱᱟ᱾
ᱚ᱾ ᱟᱞᱮ ᱦᱚᱸ ᱱᱟᱯᱟᱭ ᱚᱲᱟᱜ ᱨᱮᱜᱮ ᱢᱮᱱᱟᱜ ᱞᱮᱭᱟ, ᱱᱟᱯᱟᱭ ᱵᱟᱲᱟ ᱜᱮᱭᱟᱯᱮ?
ᱦᱳᱭ ᱱᱟᱯᱟᱭ ᱜᱮ, ᱟᱯᱮ ᱫᱚ?
ᱟᱞᱮ ᱦᱚᱸ ᱱᱟᱯᱟᱭ ᱜᱮ, ᱪᱮᱫ ᱠᱚᱯᱮ ᱪᱮᱫ ᱠᱚᱢ ᱪᱤᱠᱟᱹ ᱵᱟᱲᱟᱭᱫᱟ ᱛᱟᱦᱚᱞᱮ ᱚᱲᱟᱜ ᱨᱮᱫᱚ?
ᱪᱮᱫ ᱦᱚᱸ ᱵᱟᱝᱟ ᱟᱞᱮ ᱥᱮᱫ ᱫᱟᱜ ᱠᱮᱫᱟᱭ ᱫᱚᱢᱮ ᱟᱫᱚ ᱦᱩᱲᱩ ᱨᱚᱦᱚᱭᱟᱞᱮ᱾ ᱱᱮ ᱦᱚᱞᱟ ᱢᱫᱮ ᱫᱚᱢᱮ ᱫᱟᱜ ᱠᱮᱜ ᱫᱚ ᱛᱟᱦᱚᱞᱮ ᱟᱫᱚ ᱢᱟᱱᱮ ᱫᱚᱢᱮ ᱜᱮ ᱫᱟᱜ ᱠᱮᱫᱟᱭ ᱟᱞᱮ ᱥᱮᱱ ᱫᱚ ᱟᱫᱚ ᱦᱩᱬᱩ ᱞᱮ ᱨᱚᱦᱚᱭᱟᱞᱮ ᱟᱫᱚ ᱜᱟᱯᱟ ᱢᱮᱭᱟᱝ ᱥᱮᱡ ᱠᱷᱚᱱᱟᱜ ᱚᱱᱠᱟ ᱞᱮᱠᱟ ᱫᱟᱜ ᱠᱟᱫᱟᱭ᱾
ᱚ᱾ ᱟᱞᱮᱥᱮᱜ ᱦᱚᱸ ᱛᱮᱦᱮᱧ ᱦᱚᱸ ᱫᱟᱜ ᱠᱮᱫᱟ ᱫᱟᱜ ᱞᱮ ᱫᱟᱜ ᱠᱮᱫᱟ ᱦᱟᱞᱠᱟ ᱦᱟᱞᱠᱟ ᱧᱚᱜ ᱟᱞᱮᱥᱮᱫ ᱛᱚᱞᱟ ᱠᱚᱫᱚ ᱟᱣᱨᱤ ᱦᱟᱨᱟᱜ ᱛᱟᱞᱮᱭᱟ᱾ ᱟᱫᱚ ᱚᱱᱟᱛᱮ ᱦᱩᱬᱩ ᱫᱚ ᱮᱠᱷᱚᱱ ᱫᱚ ᱠᱷᱮᱛ ᱠᱚᱞᱮ ᱨᱮᱰᱤ ᱠᱟᱜ ᱠᱟᱱᱟᱞᱮ ᱨᱚᱦᱚᱭ ᱞᱟᱹᱜᱤᱫ ᱛᱮ ᱥᱤ ᱨᱮᱰᱤ ᱠᱟᱜ ᱠᱟᱱᱟᱞᱮ᱾
ᱦᱳᱭ᱾
ᱟᱞᱮ ᱫᱚ ᱟᱹᱰᱤ ᱫᱤᱱ ᱨᱮᱜᱮ ᱢᱟᱱᱮ ᱛᱚᱞᱟ ᱠᱚᱫᱚ ᱠᱚ ᱜᱤᱰᱤᱭᱟ ᱟᱞᱮᱥᱱ ᱫᱚ ᱦᱟᱸᱱᱮ ᱨᱩᱱᱦᱤ ᱯᱚᱨᱮ ᱠᱚ ᱜᱤᱰᱤᱭᱟᱠᱚ ᱛᱟᱦᱚᱞᱮ ᱟᱫᱚ ᱟᱹᱰᱤ ᱫᱤᱱ ᱦᱩᱭᱮᱱᱟ ᱥᱮ ᱟᱫᱚ ᱫᱟᱜ ᱞᱟᱜᱟᱣ ᱠᱟᱱᱟ᱾
ᱟᱫᱚ ᱨᱚᱦᱚᱭ ᱦᱩᱭᱩᱜᱼᱟ᱾
ᱚ ᱟᱞᱮ ᱫᱚ ᱟᱢᱵᱟᱵᱚᱛᱤ ᱠᱚ ᱟᱢᱵᱟᱵᱩᱛᱤ ᱡᱚᱢ ᱠᱤᱪᱷᱩ ᱫᱤᱱ ᱞᱟᱦᱟ ᱠᱚ ᱜᱤᱰᱤ ᱜᱤᱭᱟ ᱠᱚᱭᱮᱠ ᱛᱚ ᱟᱨ ᱟᱢᱵᱟᱵᱩᱛᱤ ᱯᱚᱨᱮ ᱦᱚᱸᱠᱚ ᱜᱤᱰᱤ ᱜᱮᱭᱟ ᱠᱚ᱾
ᱦᱩᱸ ᱟᱫᱚ ᱱᱚᱛᱮ ᱫᱚ ᱞᱚᱜᱚᱱ ᱜᱮ ᱵᱟᱨ ᱯᱮ ᱫᱷᱟ ᱦᱩᱬᱩ ᱠᱚᱠᱚ ᱪᱟᱥ ᱜᱮᱭᱟ ᱥᱮ ᱟᱫᱚ ᱛᱟᱦᱞᱮ ᱞᱚᱜᱚᱱ ᱞᱚᱜᱚᱱ ᱠᱚ ᱜᱤᱰᱤᱭᱟ ᱟᱨ ᱦᱚᱸ ᱛᱟᱠᱚ ᱟᱫᱚ ᱚᱝᱠᱟ ᱦᱩᱭ ᱦᱚᱫᱚᱜᱼᱟ ᱛᱟᱯᱚᱨᱮ ᱟᱨᱚ ᱠᱚ ᱤᱭᱟᱹᱭᱟᱠᱚ ᱚᱱᱠᱟ ᱞᱮᱠᱟ᱾
ᱦᱚᱭ ᱟᱨ ᱪᱮᱫ ᱪᱮᱫ ᱠᱚᱠᱚ ᱪᱟᱥ ᱜᱮᱭᱟ ᱠᱚ ᱦᱩᱬᱩ ᱵᱟᱫ ᱠᱟᱛᱮᱫ ᱫᱚ?
ᱦᱩᱨᱳ ᱠᱚ ᱛᱩᱲᱤ ᱠᱚ ᱠᱷᱚᱥᱞᱟ ᱠᱚ ᱜᱩᱦᱩᱢ ᱠᱚ ᱢᱟᱱᱮ ᱤᱭᱟᱹ ᱡᱚᱸᱱ ᱨᱟ ᱠᱚ ᱟᱨᱚ ᱟᱹᱰᱤ ᱮᱢᱟᱱ ᱡᱷᱚᱛᱚ ᱜᱟᱱᱟᱜ ᱜᱮᱠᱚ ᱪᱟᱥ ᱜᱮᱭᱟ ᱠᱚ᱾
ᱚ᱾
ᱟᱞᱮ ᱥᱮᱫ ᱫᱚ ᱱᱟᱹᱭ ᱢᱮᱱᱟᱜ ᱟᱥᱮ ᱟᱫᱚ ᱛᱟᱦᱞᱮ ᱱᱟᱹᱭ ᱠᱷᱚᱱᱟᱜ ᱫᱟᱜ ᱠᱚ ᱨᱟᱠᱟᱵᱟ ᱟᱫᱚ ᱦᱩᱭᱩᱜ ᱜᱮᱭᱟ ᱚᱸᱰᱮ ᱜᱮ
ᱚᱸ᱾
ᱟᱯᱮ ᱥᱮᱫ ᱫᱚ ᱫᱤ ᱪᱮᱫ ᱠᱚᱠᱚ ᱪᱟᱥᱟ?
ᱟᱞᱮᱥᱮᱫ ᱦᱚᱸ ᱡᱚᱛᱚ ᱜᱮᱠᱚ ᱪᱟᱥ ᱜᱮᱭᱟ ᱠᱚ᱾ ᱦᱩᱲᱩ ᱦᱚᱸᱠᱚ ᱪᱟᱥᱟ, ᱟᱹᱞᱩ ᱠᱚ, ᱠᱷᱚᱥᱞᱟ ᱠᱚ
ᱦᱩᱸ, ᱦᱩᱸ᱾ ᱦᱳᱭ, ᱟᱫᱚ ᱟᱯᱮᱥᱮᱫ ᱚᱱᱟ ᱪᱷᱳᱞᱟ ᱠᱚ ᱪᱟᱥ ᱜᱮᱭᱟ᱾ ᱡᱟᱦᱟᱸ ᱮᱢᱱᱤ ᱠᱟᱸᱪᱟ ᱪᱷᱳᱞᱟ ᱪᱮᱫ ᱠᱚ ᱞᱟᱹᱭ ᱠᱚ ᱪᱷᱚᱞᱟ ᱠᱚ ᱛᱟᱨᱯᱚᱨᱮ ᱚ ᱵᱤᱲᱦᱤ ᱵᱤᱲᱦᱤ ᱥᱮᱢ ᱵᱩᱡᱷᱟᱹᱣ ᱜᱮᱭᱟ, ᱵᱤᱲᱦᱤ ᱠᱚ, ᱢᱟᱥᱨᱤ ᱠᱚ,
ᱪᱟᱥ ᱫᱚ ᱪᱷᱚᱞᱟ ᱠᱚᱫᱚ ᱵᱟᱝ ᱠᱚ ᱪᱟᱥ ᱜᱮᱭᱟ᱾ ᱢᱚᱴᱟ-ᱢᱩᱴᱤ ᱰᱟᱹᱞ ᱥᱮ ᱪᱮᱫ ᱰᱟᱹᱞ ᱥᱮ ᱵᱮᱨᱮᱢ ᱞᱟᱹᱭ ᱠᱮᱫᱟ? ᱚᱱᱟ ᱫᱚᱠᱚ ᱪᱟᱥ ᱜᱮᱭᱟ ᱠᱚ᱾
ᱦᱳᱭ, ᱦᱳᱭ᱾
ᱪᱮᱫ ᱞᱮᱠᱟ ᱠᱚ, ᱪᱮᱫ ᱞᱮᱠᱟ? ᱢᱟᱱᱮ ᱪᱷᱚᱞᱟ ᱠᱚᱫᱚ ᱪᱮᱫ ᱞᱮᱠᱟ ᱠᱚ ᱪᱟᱥᱟ?
ᱮ ᱚᱱᱠᱟ ᱜᱮ ᱡᱮᱢᱚᱱ ᱛᱩᱲᱤ ᱠᱷᱚᱥᱞᱟ ᱪᱮᱫᱠᱟ ᱵᱚᱱ ᱮᱨᱟ? ᱚᱱᱟ ᱦᱚᱸ ᱚᱱᱠᱟ ᱜᱮᱠᱚ ᱮᱨ ᱜᱮᱭᱟ ᱠᱚ? ᱟᱫᱚ ᱚᱱᱟ ᱪᱮᱫ ᱞᱮᱠᱟᱢ ᱡᱚᱛᱱᱚ ᱛᱚᱱᱚᱭᱟ᱾ ᱚᱱᱟ ᱦᱚᱸ ᱚᱱᱠᱟ ᱜᱮ ᱟᱫᱚ ᱚᱱᱠᱟ ᱜᱮ ᱫᱟᱨᱮᱜᱼᱟ, ᱡᱚᱜᱼᱟ
ᱚᱻ᱾
ᱟᱨ ᱵᱤᱨᱲᱤ ᱠᱚᱦᱚᱸ ᱚᱱᱠᱟ ᱜᱮ ᱵᱤᱨᱲᱤ ᱫᱚ ᱢᱟᱱᱮ ᱠᱟᱹᱴᱤᱡ ᱢᱟᱨᱟᱝ ᱚᱜᱼᱟ, ᱟᱫᱚ ᱚᱱᱟ ᱫᱚ ᱫᱟᱹᱞ ᱫᱟᱹᱞ ᱛᱚ, ᱟᱫᱚ ᱠᱟᱹᱴᱤᱡ ᱱᱟᱹᱲᱤ ᱱᱟᱹᱲᱤᱜᱼᱟ᱾ ᱟᱫᱚ ᱚᱱᱠᱟ ᱨᱮᱜᱮ ᱡᱚᱜᱼᱟ, ᱫᱚᱢᱮ ᱡᱚᱜᱼᱟ, ᱚᱱᱟ ᱡᱚᱛᱚ ᱛᱚᱵᱮ ᱟᱨᱠᱤ ᱡᱚᱜ ᱜᱮᱭᱟ᱾
ᱚ ᱟᱫᱚ ᱤᱭᱟᱹ ᱡᱚ ᱪᱤᱠᱟ ᱠᱟᱛᱮ ᱠᱚ ᱨᱟᱠᱟᱵᱟ, ᱟᱨᱠᱤ ᱢᱟᱱᱮ ᱪᱷᱟᱲᱟᱣ ᱟᱠᱚ ᱪᱮᱠᱟ ᱠᱟᱛᱮ ᱚᱱᱟ ᱫᱚ?
ᱚᱱᱟ ᱫᱚ ᱤᱭᱟᱹ ᱵᱮᱲᱦᱤ ᱛᱚ ᱟᱫᱚ ᱛᱟᱦᱞᱮ ᱚᱱᱠᱟ ᱰᱟᱹᱨ ᱠᱚᱜᱼᱟ᱾ ᱰᱟᱹᱨ ᱯᱟᱥᱟᱯᱟᱹᱥᱤ ᱜᱮ ᱡᱚᱜᱼᱟ᱾ ᱟᱫᱚ ᱚᱱᱟ ᱜᱚᱫ ᱟᱠᱚ, ᱜᱚᱫᱽ ᱠᱟᱛᱮᱜ ᱥᱤᱛᱩᱝ ᱨᱮᱠᱚ ᱛᱟᱥᱮᱭᱟ᱾ ᱛᱟᱥᱮ ᱨᱚᱦᱚᱲ ᱟᱠᱚ ᱛᱟᱨᱯᱚᱨᱮ ᱚᱱᱟ ᱫᱚ ᱫᱟᱞ ᱫᱟᱞ ᱚᱱᱮ ᱮᱢᱱᱤ ᱚᱱᱮ ᱠᱟᱴ ᱠᱤᱢᱵᱟ ᱡᱟᱦᱟᱸᱱᱟᱜ ᱛᱮᱠᱚ ᱫᱟᱞᱟ ᱫᱟᱞ ᱞᱮᱠᱷᱟᱱ ᱜᱮ ᱚᱱᱟ ᱫᱚ ᱧᱩᱨᱩᱜᱼᱟ᱾
ᱚᱻ᱾ ᱟᱞᱮᱥᱮᱫ ᱫᱚ ᱜᱩᱦᱩᱢ ᱠᱚᱠᱚ ᱪᱟᱥ ᱜᱮᱭᱟ ᱚᱱᱠᱟ ᱜᱩᱦᱩᱢ ᱠᱚ ᱮᱨ ᱠᱮᱫᱟ᱾ ᱛᱟᱨᱯᱚᱨᱮ ᱤᱨ ᱟᱠᱚ ᱤᱨ ᱠᱟᱛᱮᱫ ᱥᱤᱛᱩᱝ ᱵᱮᱲᱟ ᱡᱚᱠᱷᱚᱱ ᱥᱤᱛᱩᱝ ᱵᱮᱲᱟ ᱠᱚ ᱯᱟᱨᱠᱚᱢ ᱨᱮ ᱱᱮᱛᱟᱨ ᱫᱚ ᱢᱮᱥᱤᱱ ᱠᱚ ᱛᱩᱫ ᱟᱠᱟᱱᱟ᱾ ᱢᱮᱥᱤᱱ ᱠᱚᱨᱮ ᱠᱚ ᱫᱟᱞ ᱞᱮᱫᱟ, ᱵᱟᱠᱷᱟᱱ ᱞᱟᱦᱟ ᱛᱮᱫᱚ ᱯᱟᱨᱠᱚᱢ ᱠᱚᱨᱮ ᱠᱚ ᱫᱟᱞ ᱜᱮᱭᱟ ᱠᱚ ᱥᱤᱛᱩᱝ ᱨᱮ᱾
ᱦᱩᱸ ᱦᱩᱸ ᱦᱩᱸ᱾ ᱦᱳᱭ ᱟᱫᱚ ᱚᱝᱠᱟᱜ ᱜᱮ ᱟᱫᱚ ᱤᱭᱟᱹ ᱦᱚᱸ ᱠᱷᱚᱥᱞᱟ ᱦᱚᱛᱚ ᱚᱱᱠᱟ ᱜᱮᱠᱚ ᱤᱭᱟᱹᱭᱟᱠᱚ, ᱠᱷᱚᱥᱞᱟ ᱫᱚ ᱟᱞᱮᱥᱮᱱ ᱫᱚ ᱤᱭᱟᱹ ᱢᱟᱱᱮ ᱠᱷᱚᱥᱞᱟ ᱢᱟ ᱵᱟᱝ ᱫᱟᱞ ᱫᱚ ᱵᱟᱹᱧ ᱧᱮᱞ ᱠᱟᱜ ᱠᱚᱣᱟ ᱚᱱᱠᱟᱱ ᱫᱚ ᱠᱟᱭᱟ ᱠᱚ ᱥᱮ ᱥᱤᱛᱩᱝ ᱨᱮ ᱛᱟᱥᱤ ᱠᱟᱛᱮᱫ
ᱦᱩᱸ ᱦᱩᱸ ᱦᱩᱸ᱾
ᱦᱳᱭ ᱛᱩᱲᱤ ᱵᱚᱪᱚᱝ ᱫᱟᱞ ᱜᱟᱱᱚᱜᱼᱟ ᱟᱨ ᱜᱩᱦᱩᱢ ᱦᱚᱸ ᱜᱟᱱ ᱫᱚ ᱜᱟᱱᱚᱜᱼᱟ᱾ ᱟᱫᱚ ᱚᱱᱟ ᱡᱟᱦᱟᱸ ᱢᱚ ᱪᱷᱳᱞᱟ ᱠᱚ ᱟᱨ ᱢᱚᱴᱚᱨ ᱠᱚ ᱛᱟᱨᱯᱚᱨᱮ ᱚᱱᱟ ᱤᱭᱟᱹ ᱠᱚ ᱫᱟᱹᱞ ᱠᱚ ᱡᱟᱦᱟᱸ ᱚᱱᱟ ᱢᱟᱥᱨᱤ ᱫᱟᱹᱞ ᱠᱚ ᱚᱱᱟ ᱠᱚᱫᱚ ᱚᱱᱟ ᱠᱚᱫᱚ ᱤᱭᱟᱹ ᱦᱩᱭᱩᱜᱼᱟ ᱟᱨᱠᱤ ᱫᱟᱞ ᱧᱩᱨᱦᱩᱭ ᱦᱩᱭᱩᱜᱼᱟ ᱱᱤᱡᱮ ᱛᱷᱮᱠᱮ ᱜᱮ᱾
ᱚ᱾ ᱦᱩᱸ ᱞᱮᱭᱢᱮ ᱡᱚᱢ ᱵᱟᱲᱟ ᱠᱮᱫᱟᱢ ᱥᱮ ᱵᱟᱝ?
ᱦᱚᱸ ᱡᱚᱢ ᱦᱩᱭᱱᱟ ᱡᱚᱢ ᱫᱚ᱾
ᱚ ᱪᱮᱫ ᱮᱢ ᱡᱚᱢ ᱠᱮᱫᱟ?
ᱫᱟᱠᱟ ᱡᱚᱢ ᱦᱩᱭᱱᱟ᱾
ᱪᱮᱫᱯᱮ ᱩᱛᱩ ᱠᱟᱫᱟ?
ᱩᱛᱩ ᱠᱟᱫᱟᱞᱮ ᱟᱹᱞᱩ ᱥᱚᱣᱟᱵᱤᱱ ᱫᱟᱹᱞ ᱚᱱᱟ ᱠᱚᱜᱮ ᱟᱞᱮ ᱫᱚ ᱨᱚᱦᱚᱭ ᱫᱚᱞᱮ ᱱᱚᱛᱮ ᱫᱚ ᱟᱫᱚ ᱚᱱᱟ ᱠᱚ ᱜᱮᱞᱮ ᱩᱛᱩᱭᱟ᱾
ᱚ᱾ ᱟᱞᱮ ᱦᱚᱲ ᱫᱟᱠᱟ ᱠᱚᱞᱮ, ᱡᱚᱢ ᱵᱟᱲᱟ ᱠᱮᱫᱟ ᱛᱚ, ᱱᱤᱛᱚᱜ ᱟᱞᱮ ᱫᱚ, ᱡᱤᱞ ᱠᱚ, ᱩᱛᱩ ᱞᱮᱫ ᱛᱟᱞᱮᱭᱟ, ᱛᱮᱦᱮᱧ ᱫᱚ
ᱦᱳᱭ, ᱟᱨ ᱛᱤᱨᱤᱥᱟ ᱡᱩᱱ ᱫᱚ, ᱚᱠᱟ ᱨᱮᱯᱮ ᱢᱟᱱᱟᱣ ᱠᱮᱫᱟ? ᱚᱲᱟᱜ ᱨᱮ ᱾
ᱦᱮᱸ, ᱢᱟᱱᱟᱣ ᱠᱮᱫᱟ ᱞᱮ, ᱟᱛᱳ ᱨᱮᱜᱮ ᱾ ᱟᱯᱮ ᱫᱚ?
ᱦᱳᱭ, ᱟᱞᱮ ᱦᱚᱸ, ᱟᱛᱳ ᱨᱮᱜᱮ ᱾ ᱫᱟᱜ ᱠᱮᱫᱟᱭ ᱫᱚᱢᱮ ᱾
ᱦᱮᱸᱻ, ᱟᱞᱮ ᱥᱮᱫ ᱦᱚᱭ ᱛᱚ, ᱫᱚ ᱠᱟᱹᱴᱤᱡ ᱨᱤᱢᱤᱞ ᱧᱚᱜ ᱧᱮᱞᱚᱜ ᱠᱟᱱ ᱛᱟᱦᱮ, ᱥᱤᱛᱩᱝ ᱥᱤᱛᱩᱝ ᱛᱟᱯᱚᱨᱮ, ᱛᱟᱨᱟᱥᱤᱧ ᱥᱮᱫ ᱫᱟᱜ ᱦᱮᱡ ᱟᱠᱟᱱᱟ ᱾
ᱦᱳᱭ ᱟᱫᱚ, ᱟᱢ ᱵᱩᱨᱩ ᱫᱟᱜ ᱠᱮᱫᱟᱭ, ᱫᱩᱴᱟ, ᱟᱲᱟᱭᱴᱟ ᱥᱮᱫ ᱛᱮᱫᱚ, ᱯᱩᱨᱟᱹ ᱫᱟᱜ ᱡᱟᱹᱲᱤ, ᱯᱩᱨᱟᱹ ᱫᱟᱜ ᱠᱮᱫᱟᱭ ᱫᱚᱢᱮ ᱾ ᱵᱟᱨ ᱯᱮ ᱜᱷᱚᱱᱴᱟ ᱫᱷᱚᱨᱮ, ᱫᱟᱜ ᱠᱮᱫ ᱠᱮᱫ
ᱦᱳᱭ! ᱪᱮᱫ ᱞᱮᱠᱟ ᱯᱮ, ᱢᱟᱱᱟᱣ ᱠᱮᱫᱟ?
ᱦᱩᱸᱻ, ᱵᱮᱥ ᱜᱮ ᱦᱩᱭ ᱮᱱᱟ, ᱟᱞᱮ ᱥᱮᱫ ᱫᱚ, ᱟᱞᱮ ᱥᱮᱫ ᱫᱚ, ᱚᱱᱟ ᱯᱟᱛᱟ ᱮᱱᱮᱡ ᱠᱚ, ᱛᱟᱦᱮᱸ ᱠᱟᱱᱟ, ᱩᱱᱠᱩ ᱜᱤᱫᱽᱨᱟᱹ ᱠᱚᱣᱟᱜ ᱚᱱᱚᱬᱦᱮ ᱠᱚ ᱥᱮᱨᱮᱧ ᱠᱚ, ᱚᱱᱠᱟ ᱛᱟᱦᱮᱸ ᱠᱟᱱᱟ, ᱠᱚᱢᱯᱤᱴᱤᱥᱮᱱ ᱮᱱᱮᱡ ᱠᱚ, ᱛᱟᱦᱮᱸ ᱠᱟᱱᱟ ᱾
ᱚᱻ ᱟᱸᱵᱤ ᱜᱮ ᱱᱟᱯᱟᱭ ᱜᱮ, ᱦᱮᱸᱻ ᱾
ᱮᱸᱻᱝ, ᱟᱫᱚ, ᱟᱞᱮ ᱟᱹᱛᱩ ᱫᱚ, ᱚᱱᱮ ᱟᱹᱰᱤ ᱢᱟᱨᱟᱝ ᱜᱮᱭᱟ ᱥᱮ, ᱟᱫᱚ ᱰᱟᱹᱦᱤ ᱠᱚ, ᱢᱮᱱᱟᱜᱼᱟ ᱾ ᱟᱫᱚ ᱚᱱᱟ, ᱰᱟᱹᱦᱤ ᱨᱮᱜᱮ, ᱢᱮᱱᱟᱜ ᱠᱤᱱᱟᱹ᱾ ᱛᱟᱦᱚᱞᱮ ᱟᱫᱚ, ᱢᱟᱱᱮ ᱯᱟᱥᱟ ᱯᱟᱥᱤ ᱟᱛᱳ ᱨᱮ ᱫᱚ, ᱵᱟᱠᱚ ᱢᱟᱱᱟᱣ ᱨᱮᱦᱚᱸ, ᱱᱚᱰᱮ ᱫᱚ, ᱟᱫᱚ ᱢᱟᱱᱟᱣ ᱜᱮᱭᱟ ᱠᱚ, ᱟᱫᱚ ᱚᱱᱟ ᱠᱚᱨᱮᱱ ᱫᱚ ᱦᱤᱡᱩᱜᱼᱟ ᱟᱠᱚ, ᱠᱚᱢᱯᱤᱴᱤᱥᱮᱱ ᱮᱱᱮᱡ ᱠᱚ, ᱛᱟᱦᱮᱱᱟ ᱛᱚ ᱾
ᱚᱻ ᱾
ᱦᱳᱭ, ᱦᱤᱡᱩᱜ ᱟᱠᱚ ᱟᱨ ᱵᱟᱠᱷᱟᱡ ᱫᱚ, ᱢᱟᱱᱮ ᱮᱴᱟᱜ ᱥᱮᱫ ᱡᱟᱦᱟᱸ ᱠᱚᱨᱮ ᱠᱚ, ᱢᱟᱱᱟᱣ, ᱢᱟᱱᱮ ᱟᱞᱮ ᱯᱟᱥᱮ, ᱚᱱᱮ ᱵᱟᱨᱯᱮ ᱤᱭᱟᱹ ᱢᱟᱱᱮ, ᱴᱚᱞᱟ ᱯᱟᱲᱟ ᱚᱱᱛᱮ ᱯᱟᱨᱚᱢ ᱠᱟᱛᱮᱜ, ᱩᱱᱠᱩ ᱢᱟ, ᱢᱟᱱᱟᱣᱟᱚ ᱚᱱᱛᱮ ᱫᱚ, ᱢᱟᱱᱮ ᱪᱮᱫ ᱞᱮᱠᱟ? ᱚᱱᱮ ᱤᱭᱟᱹ, ᱵᱚᱠᱥ ᱠᱚᱛᱮ ᱠᱚ, ᱢᱟᱱᱟᱣ ᱜᱮ, ᱛᱩᱢᱫᱟᱜ ᱴᱟᱢᱟᱠ ᱥᱮ, ᱮᱴᱟᱜ ᱠᱤᱪᱷᱩ ᱫᱚ ᱵᱟᱝ, ᱟᱫᱚ ᱚᱱᱠᱟ ᱦᱩᱞ ᱢᱟᱦᱟ ᱦᱩᱭᱮᱱᱟ, ᱟᱫᱚ, ᱛᱟᱯᱚᱨᱮ ᱧᱤᱫᱟᱹ ᱵᱮᱲᱟ ᱫᱚ, ᱟᱫᱚ ᱤᱭᱟᱹ ᱤᱭᱟᱹ ᱚᱨᱜᱮᱥᱴᱨᱟ ᱨᱮ ᱠᱤᱱᱵᱟ ᱡᱟᱦᱟᱸᱱᱟᱜ ᱚᱱᱠᱟ ᱠᱚ, ᱟᱹᱜᱩᱭᱮᱫᱟ ᱠᱚ ᱟᱨᱠᱤ
ᱚᱻ ᱾
ᱟ ᱟᱫᱚ, ᱚᱸᱰᱮ ᱫᱚ, ᱩᱱᱟᱹᱜ ᱫᱚ, ᱚᱱᱮ ᱢᱟᱱᱮ ᱩᱱᱠᱩ ᱫᱚ ᱢᱟᱱᱟ ᱵᱟᱨᱚᱱ ᱟᱠᱟᱜ ᱠᱚᱣᱟ ᱠᱚ, ᱡᱮ ᱱᱚᱝᱠᱟ ᱚᱱᱠᱟ ᱵᱟᱝ ᱦᱩᱭᱩᱜᱼᱟ, ᱟᱫᱚ ᱵᱟᱠᱚ ᱵᱩᱡᱷᱟᱹᱣ ᱜᱮᱭᱟ, ᱩᱱᱠᱩ ᱫᱚ ᱢᱟᱱᱮ ᱠᱚᱨᱟᱣ ᱜᱮᱭᱟ ᱠᱚ, ᱩᱱᱟᱹᱜ ᱦᱚᱲ ᱵᱟᱠᱚ ᱪᱟᱞᱟᱜ ᱨᱮ, ᱩᱱᱠᱩ ᱫᱚᱠᱚ, ᱠᱚᱨᱟᱣ ᱜᱮᱭᱟ, ᱟᱫᱚ ᱚᱱᱮ ᱡᱟᱦᱟᱸᱭ ᱫᱟᱬᱟᱱ ᱦᱚᱲ ᱥᱮ, ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱦᱟᱸᱭ ᱯᱨᱳᱜᱨᱟᱢ ᱠᱚᱨᱮ ᱠᱚ, ᱪᱟᱞᱟᱜᱼᱟ, ᱩᱱᱠᱩ ᱢᱟᱠᱚ, ᱪᱟᱞᱟᱜ ᱜᱮᱭᱟ ᱾
ᱦᱮᱸᱻ ᱾
ᱟᱫᱚ, ᱚᱱᱟ ᱮᱢᱱᱤ ᱫᱤᱱ, ᱢᱮᱛᱟ ᱠᱚ, ᱮᱢᱱᱤ ᱫᱤᱱ ᱠᱚᱨᱟᱣ ᱯᱮ, ᱛᱟᱦᱚᱞᱮ ᱩᱱᱫᱚ, ᱟᱞᱚᱯᱮ ᱠᱚᱨᱟᱣᱟ ᱾ ᱟᱫᱚ, ᱵᱟᱠᱚ ᱟᱸᱡᱚᱢ ᱜᱮᱭᱟ, ᱠᱚ ᱚᱸᱰᱮᱱ ᱠᱚ, ᱟᱻᱟᱹᱛᱩ ᱦᱚᱲ ᱟᱫᱚ, ᱠᱚᱨᱟᱣ ᱜᱮᱭᱟ ᱠᱚ ᱯᱨᱚᱛᱤ ᱵᱚᱪᱷᱚᱨ ᱜᱮ, ᱩᱱᱠᱩ ᱴᱷᱮᱱ ᱫᱚ, ᱦᱩᱭᱩᱜ ᱜᱮᱭᱟ ᱾
ᱚᱻ ᱮᱠᱪᱩᱭᱮᱞᱤ ᱤᱧ ᱫᱩᱧ ᱞᱟᱹᱭᱟ, ᱡᱮ ᱵᱟᱝ ᱠᱚᱨᱟᱣ ᱜᱮ, ᱚᱨᱜᱮᱥᱴᱟᱨ ᱠᱚ, ᱟᱵᱚ ᱡᱮᱢᱚᱱ ᱴᱟᱢᱟᱠ ᱛᱩᱢᱫᱟᱜ ᱫᱚ, ᱴᱷᱤᱠ ᱜᱮᱭᱟ ᱾ ᱚᱱᱟ ᱫᱚ, ᱟᱵᱚᱣᱟᱜ ᱠᱟᱱ ᱛᱟᱵᱚᱱᱟ, ᱟᱫᱚ ᱢᱟᱭᱤᱠ ᱠᱚᱫᱚ ᱢᱟᱭᱤᱠ ᱠᱚ, ᱵᱟᱝᱟ ᱾ ᱚᱱᱟ ᱚᱛᱮ ᱚᱨᱜᱮᱥᱟᱨ ᱵᱟᱝ ᱠᱚ ᱚᱞ ᱟᱠᱟᱱ ᱫᱚ, ᱟᱹᱰᱤ ᱜᱮ ᱱᱟᱯᱟᱭᱚᱜᱼᱟ, ᱦᱚᱸᱻ ᱾
ᱦᱳᱭ, ᱟᱫᱚ ᱟᱢ, ᱟᱫᱚ, ᱡᱚᱛᱚ ᱦᱚᱲ ᱡᱩᱫᱤ, ᱠᱚ ᱵᱩᱡᱷᱟᱹᱣ ᱠᱮᱭᱟ, ᱤᱱᱟᱠᱷᱟᱱ ᱢᱟ, ᱵᱟᱝ ᱦᱩᱭ ᱦᱚᱭ ᱥᱮ, ᱚᱱᱟ ᱞᱮᱠᱟᱱ ᱫᱤᱱ ᱨᱮᱫᱚ, ᱮᱢᱱᱤ ᱫᱤᱱ ᱛᱮ, ᱩᱱᱟᱹᱜ ᱜᱟᱱ ᱢᱮᱱᱟᱜᱼᱟ ᱾ ᱥᱮ
ᱦᱮᱸᱻᱦᱮᱸᱻ ᱚᱱᱟ ᱠᱚ ᱫᱤᱱ ᱠᱚ, ᱵᱟᱫᱽ ᱠᱟᱛᱮᱫ
ᱦᱚᱭ ᱟᱵᱚ ᱫᱚ ᱟᱨ ᱢᱟᱭᱤᱠ ᱟᱛᱮᱜ ᱫᱚ ᱚᱸᱰᱮ ᱫᱚ ᱟᱵᱚ ᱫᱚ ᱚᱱᱟ ᱫᱚ ᱮᱱᱮᱡ ᱥᱮᱨᱮᱧ ᱨᱮᱱᱟᱜ ᱨᱟᱹᱥᱠᱟᱹ ᱫᱚ ᱵᱟᱝ ᱠᱟᱱ ᱛᱟᱵᱚᱱᱟ ᱥᱮ ᱟᱵᱚ ᱡᱟᱦᱟᱸ ᱞᱟᱹᱠ ᱛᱤᱭᱟᱱ ᱠᱟᱱ ᱛᱟᱵᱚᱱᱟ ᱚᱱᱟ ᱜᱮᱥᱮ ᱵᱚ ᱠᱚᱨᱟᱣᱟ ᱾
ᱦᱚᱭ ᱾
ᱟᱨ ᱚᱱᱟ ᱫᱚ ᱵᱟᱠᱚ ᱵᱩᱡᱷᱟᱹᱣᱟ ᱟᱫᱚ ᱠᱚᱨᱟᱣ ᱜᱮᱭᱟ ᱠᱚ ᱚᱸᱰᱮ ᱫᱚ ᱟᱫᱚ ᱞᱟᱹᱠᱛᱤ ᱵᱟᱝ ᱨᱮᱦᱚᱸ ᱩᱱᱠᱩ ᱫᱚ ᱵᱟᱠᱚ ᱵᱩᱡᱷᱟᱹᱣ ᱫᱟ ᱦᱟᱱᱟ ᱢᱟᱱᱮ ᱦᱟᱺᱰᱤ ᱯᱟᱹᱣᱨᱟᱹ ᱠᱚᱠᱚ ᱟᱹᱠᱷ ᱨᱤᱧ ᱜᱮᱭᱟ ᱠᱚ ᱛᱟᱦᱚᱞᱮ ᱟᱫᱚ ᱚᱸᱰᱮ ᱪᱟᱞᱟᱜ ᱟᱠᱚ ᱩᱱᱠᱩ ᱢᱟ ᱯᱚᱭᱥᱟ ᱦᱩᱭᱩᱜ ᱛᱟᱠᱚᱣᱟ ᱩᱱᱠᱩ ᱫᱚ ᱚᱱᱟ ᱠᱚᱠᱚ ᱵᱩᱡᱟ ᱠᱤ?
ᱦᱚᱭ ᱟᱨ ᱟᱨ ᱪᱮᱫ ᱪᱮᱫ ᱦᱩᱭᱩᱜ ᱜᱮᱭᱟ ᱟᱯᱮ ᱥᱮᱫ ᱫᱚ?
ᱟᱞᱮᱥᱮᱫ ᱫᱚ ᱛᱮᱢᱚᱱ ᱠᱤᱪᱷᱩ ᱫᱚ ᱢᱟᱱᱮ ᱢᱟᱱᱮ ᱯᱨᱳᱜᱨᱟᱢ ᱠᱚᱫᱚ ᱩᱱᱟᱹᱜ ᱫᱚ ᱵᱟᱝ ᱦᱩᱭᱩᱜ ᱜᱮᱭᱟ ᱾ ᱛᱤᱨᱤᱥᱮ ᱡᱩᱱ ᱩᱱ ᱦᱩᱭᱩᱜᱼᱟ ᱟᱨ ᱢᱤᱫᱴᱮᱱ ᱮᱴᱟᱜ ᱠᱤᱪᱷᱩ ᱩᱱᱟᱹᱜ ᱫᱚ ᱵᱟᱝ ᱦᱩᱭᱩᱜᱼᱟ ᱟᱫᱚ ᱚᱱᱮ ᱟᱞᱮ ᱥᱮᱱ ᱫᱚ ᱡᱟᱦᱟᱱᱟᱜ ᱡᱩᱫᱤ ᱡᱟᱦᱟᱸᱨᱮ ᱢᱮᱞᱟ ᱦᱩᱭᱩᱜᱼᱟ ᱾ ᱟᱫᱚ ᱚᱸᱰᱮ ᱫᱚ ᱯᱟᱛᱟ ᱮᱱᱮᱡ ᱠᱚᱢᱯᱤᱴᱤᱥᱮᱱ ᱮᱱᱮᱡ ᱠᱚ ᱠᱚ ᱫᱚᱦᱚᱭᱟ ᱜᱤᱫᱟᱹᱨ ᱠᱚ ᱚᱱᱟᱜᱮ ᱢᱟᱱᱮ ᱩᱱᱟᱹᱜ ᱯᱷᱟᱱᱥᱮᱱ ᱠᱚᱫᱚ ᱵᱟᱝ ᱦᱩᱭᱩᱜ ᱜᱮᱭᱟ ᱢᱟᱱᱮ ᱵᱟᱠᱚ ᱦᱩᱭ ᱦᱚᱪᱚᱣᱟᱜ ᱜᱮᱭᱟ ᱩᱱᱟᱹᱜ ᱜᱟᱱ ᱫᱚ ᱾ ᱱᱚᱱᱛᱮ ᱫᱚ ᱾
ᱚᱱᱟ ᱢᱟ ᱵᱷᱟᱹᱜᱤ ᱜᱮᱭᱟ ᱾
ᱦᱮᱸᱻ ᱟᱨ ᱚᱱᱮ ᱚᱱᱮ ᱤᱭᱟᱹ ᱠᱚ ᱪᱟᱞᱟᱜ ᱜᱮᱭᱟ ᱥᱮ ᱥᱟᱲᱯᱟ ᱮᱱᱮᱡ ᱠᱚ ᱪᱟᱞᱟᱜ ᱜᱮᱭᱟ ᱥᱮ ᱵᱟᱝᱟ ᱟᱯᱮ ᱥᱮᱱ ᱚᱱᱮ ᱫᱩᱨᱜᱟᱹ ᱯᱩᱡᱟᱹ ᱨᱮ ᱥᱟᱨᱯᱟ ᱮᱱᱮᱡ ᱫᱚ ᱾
ᱥᱟᱲᱯᱟ ᱮᱱᱮᱡ ᱫᱚ ᱦᱮᱸ ᱦᱮᱸ ᱦᱮᱸ ᱫᱩᱨᱜᱟᱹ ᱤᱭᱟᱹ ᱫᱩᱨᱜᱟᱹ ᱯᱩᱡᱟᱹ ᱠᱚᱨᱮ ᱫᱚ ᱥᱟᱲᱯᱟ ᱮᱱᱮᱡ ᱫᱚ ᱛᱮᱢᱚᱱ ᱫᱚ ᱵᱟᱝ ᱠᱚ ᱪᱟᱞᱟᱜ ᱜᱮᱭᱟ ᱢᱚᱴᱟᱢᱩᱴᱤ ᱱᱚᱛᱮ ᱡᱟᱦᱟᱸ ᱤᱭᱟᱹ ᱠᱚ ᱞᱟᱹᱭᱟ ᱩᱸᱻ ᱫᱟᱸᱥᱟᱭ ᱮᱱᱮᱡ ᱠᱚ ᱞᱟᱹᱭᱟ ᱦᱮᱸ ᱫᱟᱸᱥᱟᱭ ᱮᱱᱮᱡ ᱫᱚᱠᱚ ᱪᱟᱞᱟᱜ ᱜᱮᱭᱟ ᱠᱚ ᱾ ᱠᱚᱲᱟ ᱜᱤᱫᱽᱨᱟᱹ ᱡᱮᱢᱚᱱ ᱠᱩᱲᱤ ᱜᱤᱫᱽᱨᱟᱹ ᱞᱮᱠᱟ ᱠᱚ ᱥᱟᱡᱟᱣ ᱠᱚᱜᱼᱟ ᱠᱚ ᱫᱷᱩᱛᱤ ᱠᱚᱜᱼᱟ ᱠᱚ ᱠᱩᱲᱤ ᱜᱤᱫᱽᱨᱟᱹ ᱟᱜ ᱞᱩᱜᱽᱲᱤᱡ ᱛᱮ ᱟᱭᱳ ᱦᱚᱲᱟᱜ ᱞᱩᱜᱽᱲᱤᱡ ᱠᱚᱛᱮ ᱾ ᱠᱤ ᱠᱩᱲᱤ ᱞᱮ ᱠᱚ ᱥᱟᱡᱟᱣ ᱠᱚᱜᱼᱟ ᱟᱨ ᱟᱹᱛᱳ ᱟᱹᱛᱳ ᱮᱱᱮᱡ ᱠᱚ ᱪᱟᱞᱟᱜ ᱟᱠᱚ ᱾ ᱢᱤᱫᱴᱟᱝ ᱢᱟᱺᱡᱷᱤ ᱢᱟᱺᱡᱷᱤ ᱵᱟᱵᱟᱭ ᱛᱟᱦᱮᱱ ᱛᱟᱠᱚᱣᱟ ᱯᱩᱡᱟᱹ ᱯᱩᱡᱟᱹ ᱦᱤ ᱵᱟᱨᱭᱟ ᱵᱚᱸᱜᱟ ᱠᱤᱱ ᱵᱟᱨᱭᱟ ᱦᱚᱲ ᱠᱤᱱ ᱛᱟᱦᱮᱱᱟ ᱪᱟᱣᱞᱮ ᱠᱚᱠᱚ ᱮᱢᱟ ᱠᱚᱣᱟ ᱠᱚ ᱮᱱᱮᱡ ᱟᱠᱚ ᱡᱷᱚᱛᱚ ᱦᱚᱲᱟᱜ ᱚᱲᱟᱜ ᱨᱮ ᱪᱟᱞᱟᱣ ᱠᱟᱛᱮ ᱪᱷᱟᱴᱠᱟ ᱨᱮᱠᱚ ᱵᱚᱸᱜᱟᱭᱟ ᱛᱟᱨᱯᱚᱨᱮ ᱾
ᱚᱸᱻ
ᱦᱚᱭ ᱟᱞᱮᱥᱮᱜ ᱦᱚᱸ ᱢᱟᱱᱮ ᱫᱟᱸᱥᱟᱭ ᱮᱱᱮᱡ ᱪᱟᱞᱟᱜ ᱟᱠᱚ ᱟᱨ ᱟᱞᱮ ᱟᱹᱛᱩ ᱠᱚᱨᱮ ᱦᱚᱸ ᱠᱚ ᱦᱤᱡᱩᱜ ᱜᱮᱭᱟ ᱟᱫᱚ ᱚᱱᱠᱟ ᱥᱩᱨ ᱥᱩᱨ ᱜᱮ ᱴᱚᱞᱟ ᱯᱟᱲᱟ ᱢᱮᱱᱟᱜ ᱛᱟᱞᱮᱭᱟ ᱚᱱᱟ ᱠᱚᱨᱮ ᱠᱚ ᱪᱟᱞᱟᱜ ᱟᱠᱚ ᱾ ᱢᱟᱱᱮ ᱞᱟᱦᱟ ᱫᱤᱱ ᱨᱮ ᱪᱮᱫ ᱞᱮᱠᱟ ᱵᱚᱸᱜᱟ ᱠᱚ ᱟᱬᱜᱩᱱ ᱛᱟᱠᱚᱣᱟ ᱞᱟᱦᱟ ᱫᱤᱱ ᱢᱟᱱᱮ ᱤᱭᱟᱹ ᱠᱟᱜᱼᱟ ᱠᱚ ᱪᱮᱫ ᱨᱩᱢ ᱰᱟᱠᱟᱣ ᱞᱮᱠᱟ ᱠᱚ ᱦᱚᱦᱚᱭᱟ ᱛᱟᱯᱚᱨᱮ ᱵᱚᱸᱜᱟ ᱟᱬᱜᱚᱱᱟᱭ ᱪᱮᱜ ᱞᱮᱠᱟ ᱪᱚ ᱢᱟᱱᱮ ᱚᱱᱠᱟ ᱦᱩᱭᱩᱜ ᱜᱮᱭᱟ ᱩᱱᱟᱹᱜ ᱨᱮᱫᱚ ᱵᱟᱹᱧ ᱧᱮᱞ ᱟᱠᱟᱜ ᱨᱮᱦᱚᱸ ᱟᱸᱡᱚᱢ ᱠᱟᱜ ᱠᱚᱣᱟᱹᱧ ᱟᱨᱠᱤ ᱾ ᱛᱟᱯᱚᱨᱮ ᱠᱚ ᱪᱟ ᱞᱟᱜᱼᱟ ᱟᱫᱚ ᱡᱮᱫᱤᱱ ᱡᱷᱚᱛᱚ ᱜᱚᱴᱟ ᱠᱚ ᱮᱱᱮᱡ ᱯᱩᱨᱟᱹᱣᱟ ᱛᱤᱱᱟᱹᱜ ᱫᱤᱱ ᱯᱮ ᱫᱤᱱ ᱥᱮ ᱢᱚᱬᱮ ᱫᱤᱱ ᱵᱟᱠᱚ ᱮᱱᱮᱡᱼᱟ?
ᱦᱩᱸ ᱦᱩᱸᱻ
ᱚᱱᱟ ᱠᱚ ᱯᱩᱨᱟᱹ ᱞᱮᱠᱷᱟᱡ ᱛᱟᱯᱚᱨᱮ ᱩᱱᱤ ᱡᱟᱦᱟᱸᱭ ᱜᱩᱨᱩ ᱠᱚ ᱳᱸᱰᱳᱜ ᱟᱠᱟᱫᱮᱭᱟ ᱡᱟᱦᱟᱸᱭ ᱵᱚᱸᱜᱟᱭ ᱟᱬᱜᱚ ᱠᱟᱱ ᱛᱟᱠᱚ ᱠᱚᱫᱚ ᱟᱫᱚ ᱢᱩᱪᱟᱹᱫ ᱫᱤᱱ ᱦᱤᱞᱚᱜ ᱫᱚ ᱩᱱᱤ ᱟᱨᱦᱚᱸ ᱠᱚ ᱵᱟᱭᱮᱭᱟ ᱵᱟᱝ?
ᱦᱮᱸ ᱚᱝᱠᱟ ᱜᱮ ᱢᱚᱱᱮ ᱦᱚᱭ ᱤᱧ ᱦᱚᱸᱧ ᱟᱸᱡᱚᱢ ᱠᱟᱫᱟ ᱛᱮᱢᱚᱱ ᱫᱚ ᱵᱟᱲᱟᱭ ᱫᱚ ᱵᱟᱹᱧ ᱵᱟᱲᱟᱭᱟ ᱚᱱᱟ ᱫᱚ ᱾ ᱟᱨ ᱱᱚᱛᱮ ᱥᱟᱲᱯᱟ ᱮᱱᱮᱡ ᱫᱚ ᱡᱮᱢᱚᱱ ᱟᱞᱮ ᱥᱮᱫ ᱫᱚ ᱡᱮᱢᱚᱱ ᱛᱮᱢᱚᱱ ᱫᱚ ᱮᱱᱮᱡ ᱫᱚ ᱵᱟᱠᱚ ᱪᱟᱞᱟᱜᱼᱟ ᱦᱚᱭ ᱟᱹᱛᱩ ᱠᱚᱨᱮ ᱠᱚ ᱮᱱᱮᱡ ᱵᱟᱲᱟᱭᱟᱠᱚ ᱵᱟᱡᱟᱨ ᱠᱚᱨᱮ ᱫᱚ ᱵᱟᱝ ᱠᱚ ᱪᱟᱞᱟᱜᱼᱟ ᱾ ᱟᱨ ᱵᱟᱡᱟᱨ ᱠᱚᱨᱮ ᱫᱚ ᱵᱟᱝ ᱜᱮ ᱪᱟᱞᱟᱣ ᱩᱪᱤᱛ ᱠᱟᱱᱟ ᱤᱧ ᱫᱩᱧ ᱞᱟᱹᱭᱟ ᱦᱩᱸᱻ
ᱦᱚᱭ ᱦᱚᱭ ᱾ ᱟᱫᱚ ᱦᱚᱲ ᱟᱹᱛᱳ ᱠᱚᱨᱮ ᱢᱟ ᱴᱷᱤᱠ ᱜᱮᱭᱟ ᱟᱫᱚ ᱵᱟᱡᱟᱨ ᱠᱚᱨᱮ ᱫᱚ ᱵᱟᱝᱜᱮ ᱴᱷᱤᱠᱟ ᱟᱫᱚ ᱟᱞᱮᱦᱚᱸ ᱢᱟᱱᱮ ᱦᱚᱲ ᱟᱹᱛ ᱛᱚ ᱢᱮᱱᱟᱜᱼᱟ, ᱯᱮᱭᱟ ᱯᱩᱱᱭᱟ ᱟᱛᱚ ᱚᱸᱰᱮ ᱠᱚ ᱪᱟᱞᱟᱣ ᱮᱱᱟ, ᱩᱱᱠᱩ ᱦᱚᱸ ᱱᱚᱸᱰᱮ ᱠᱚ ᱦᱮᱡ ᱮᱱᱟ ᱾ ᱚᱱᱠᱟ ᱜᱮᱠᱚ ᱮᱱᱮᱡ ᱜᱮ ᱠᱚ ᱢᱟᱱᱮ ᱮᱴᱟᱜ ᱠᱤᱪᱷᱩ ᱡᱮ ᱦᱟᱱᱮ ᱵᱟᱡᱟᱨ ᱟᱞᱮ ᱢᱟ ᱥᱩᱨ ᱜᱮᱭᱟᱞᱮ ᱵᱟᱡᱟᱨ, ᱵᱟᱡᱟᱨ ᱠᱚᱫᱚ ᱵᱟᱠᱚ ᱪᱟᱞᱟᱜ ᱜᱮᱭᱟ ᱾
ᱦᱚᱸ
ᱩᱱᱠᱩ ᱦᱚᱸ ᱚᱝᱠᱟᱜᱮ ᱾
ᱛᱟᱦᱚᱞᱮ ᱵᱟᱡᱟᱨ ᱥᱩᱨ ᱜᱮ ᱜᱮᱛᱮ ᱯᱮ, ᱪᱮᱫ ᱮᱢ ᱞᱟᱹᱭᱮᱫ ᱛᱟᱦᱮᱸᱫ ᱢᱟ ᱞᱟᱹᱭ ᱢᱮ ᱾
ᱚ ᱞᱟᱹᱭ ᱫᱤᱧ ᱵᱟᱡᱟᱨ ᱥᱩᱨ ᱜᱮ ᱨᱮᱦᱚᱸ, ᱵᱟᱡᱟᱨ ᱥᱮᱫ ᱫᱚ ᱵᱟᱠᱚ ᱪᱟᱞᱟᱜᱼᱟ᱾ ᱚᱱᱛᱮ ᱫᱚ ᱢᱟᱱᱮ ᱚᱱᱛᱮ ᱫᱚ ᱵᱟᱨᱚᱱ ᱠᱟᱜ ᱠᱚᱣᱟ ᱠᱚ᱾ ᱟᱹᱛᱩ ᱟᱹᱛᱩ ᱜᱮ ᱟᱵᱚ ᱫᱚ ᱦᱚᱲ ᱟᱹᱛᱩ ᱜᱮᱠᱚ ᱪᱟᱞᱟᱜᱼᱟ᱾ ᱮᱴᱟᱜ ᱟᱹᱛᱩ ᱦᱚᱸ ᱚᱝᱠᱟ ᱞᱮᱠᱟ ᱫᱚ ᱵᱟᱠᱚ ᱪᱟᱞᱟᱜ ᱜᱮᱭᱟ ᱠᱚ ᱾
ᱚ ᱟᱪᱪᱷᱟ ᱵᱟᱡᱟᱨ ᱠᱚᱫᱚ ᱥᱩᱨ ᱜᱮᱛᱟ ᱯᱮᱭᱟ ᱛᱟᱦᱚᱞᱮ ᱡᱷᱚᱛᱚ ᱜᱮ, ᱢᱟᱱᱮ ᱡᱷᱚᱛᱚ ᱜᱮ, ᱥᱩᱨ ᱧᱚᱜ ᱜᱮᱛᱟ ᱯᱮᱭᱟ ᱵᱟᱡᱟᱨ ᱨᱮᱱᱟᱜ ᱫᱚ ᱾
ᱦᱮᱸ ᱥᱩᱨ ᱜᱮᱭᱟ ᱢᱟᱱᱮ ᱟᱞᱮ ᱴᱷᱮᱱ ᱠᱷᱚᱱᱟᱜ ᱵᱟᱡᱟᱨ ᱫᱩ ᱦᱮᱸ ᱫᱩ ᱠᱤᱞᱳᱢᱤᱴᱟᱨ ᱜᱟᱱ ᱦᱩᱭᱩᱜᱼᱟ᱾ ᱥᱩᱨ ᱧᱚᱜ ᱜᱮᱭᱟ ᱵᱟᱞᱮ ᱥᱟᱺᱜᱤᱱᱟ ᱾
ᱚ ᱚᱱᱟ ᱦᱚᱸ ᱱᱟᱯᱟᱭ ᱜᱮᱭᱟ᱾ ᱵᱟᱝ ᱯᱮ ᱠᱚᱥᱴᱚᱜᱼᱟ, ᱟᱨᱠᱤ ᱥᱩᱨ ᱨᱮ ᱢᱤᱫ ᱜᱷᱟᱹᱲᱤᱡ ᱛᱮ ᱡᱟᱦᱟᱱᱟᱜ ᱠᱤᱨᱤᱧ ᱵᱟ ᱡᱟᱦᱟᱱᱟᱜ ᱟᱹᱜᱩ ᱜᱮᱢ ᱪᱟᱞᱟᱣ ᱜᱚᱫᱚᱜᱼᱟᱢ, ᱨᱩᱣᱟᱹᱲ ᱜᱚᱫᱚᱜᱼᱟᱢ ᱞᱚᱜᱚᱱ ᱞᱚᱜᱚᱱ ᱛᱮ ᱵᱟᱝ ᱥᱮ ᱾
ᱦᱳᱭ ᱟᱞᱮ ᱟᱹᱰᱤ ᱥᱩᱨ ᱜᱮᱭᱟ, ᱛᱟᱲᱟᱢ ᱛᱮᱦᱚᱢ ᱪᱟᱞᱟᱜᱼᱟ, ᱮᱢᱱᱤ ᱦᱚᱸ ᱟᱨ ᱚᱱᱟ ᱫᱚ ᱟᱹᱛᱩ ᱠᱚᱨᱮ ᱫᱚ ᱾ ᱫᱚᱠᱟᱱ ᱠᱚ ᱢᱮᱱᱟᱜ-ᱟ᱾ ᱫᱚᱠᱟᱱ ᱠᱚ ᱱᱤᱭᱮ ᱫᱚ ᱚᱵᱷᱟᱵᱫᱟ ᱨᱮ ᱥᱚᱵᱽᱡᱤ ᱠᱤᱨᱤᱧ ᱴᱩᱠᱩ ᱤᱭᱟᱹ ᱪᱟᱞᱟᱜ ᱦᱩᱭᱩᱜᱼᱟ᱾ ᱟᱨ ᱱᱮᱛᱟᱨ ᱢᱟ ᱥᱚᱵᱽᱡᱤ ᱠᱚᱫᱚ ᱵᱟᱠᱚ ᱠᱤᱨᱤᱧ ᱜᱮᱭᱟ ᱾ ᱢᱟᱱᱮ ᱚᱲᱟᱜ ᱨᱮ ᱡᱚᱢ ᱞᱟᱹᱜᱤᱫ ᱫᱚᱠᱚ ᱨᱚᱦᱚᱭ ᱫᱟ ᱠᱚ ᱥᱮ ᱱᱮᱛᱟᱨ ᱫᱚ ᱡᱷᱚᱛᱚ ᱦᱚᱲ ᱜᱮ ᱾ ᱚᱱᱟ ᱫᱚ ᱵᱟᱨ ᱟᱞᱩ ᱠᱚᱦᱚᱸ ᱠᱚ ᱪᱟᱥ ᱜᱮᱭᱟ ᱛᱟᱦᱚᱞᱮ, ᱟᱞᱩ ᱠᱚᱦᱚᱸ ᱢᱮᱱᱟᱜ ᱜᱮᱭᱟ ᱥᱴᱳᱨ ᱚᱨᱮ ᱠᱚ ᱫᱚᱦᱚ ᱟᱠᱟᱫᱟ ᱛᱟᱦᱚᱞᱮ ᱛᱚ ᱩᱱᱟᱹᱜ ᱫᱚ ᱵᱟᱠᱚ ᱠᱤᱨᱤᱧᱟ ᱾
ᱦᱩᱸ ᱟᱨ ᱮᱢᱱᱤ ᱛᱮᱜᱮ ᱱᱤᱛᱚᱜ ᱫᱚ ᱢᱟᱴᱷ ᱨᱮ ᱫᱟᱜᱟᱭ ᱡᱚᱠᱷᱚᱱ ᱟᱲᱟᱜ ᱥᱟᱠᱟᱢ ᱠᱚ ᱦᱩᱭᱩᱜᱼᱟ ᱾ ᱥᱟᱠᱟᱢᱰᱤ ᱟᱲᱟᱜ ᱠᱚ, ᱪᱟᱛᱚᱢ ᱟᱲᱟᱜ ᱠᱚ ᱢᱟᱴ ᱢᱟᱴᱷ ᱠᱚᱨᱮ
ᱦᱳᱭ ᱾
ᱚᱱᱟ ᱫᱚ ᱵᱟᱝ ᱚᱥᱩᱵᱤᱫᱷᱟᱼᱟ ᱾
ᱟᱫᱚ ᱢᱟᱱᱮ ᱮᱢᱱᱤ, ᱮᱢᱱᱤ ᱢᱚᱥᱞᱟ ᱯᱟᱹᱛᱤ ᱫᱚ ᱠᱤᱨᱤᱧ ᱮᱢᱱᱤ ᱫᱚ ᱫᱩᱥᱳ ᱨᱮᱜᱮ ᱢᱟᱱᱮ ᱟᱹᱛᱩ ᱨᱮᱜ ᱫᱚᱠᱟᱱ ᱢᱮᱱᱟᱜᱼᱟ᱾ ᱚᱸᱰᱮ ᱜᱮ ᱡᱚᱛᱚ ᱠᱤᱪᱷᱩ ᱧᱟᱢᱚᱜᱼᱟ ᱥᱚᱵᱽᱡᱤ ᱵᱟᱡᱮ ᱫᱚ ᱮᱢᱱᱤ ᱟᱨ ᱫᱟᱹᱞ ᱠᱚ ᱠᱤᱱᱵᱟ ᱡᱟᱦᱟᱸᱭᱟᱜ ᱠᱚ ᱵᱟᱝ ᱠᱚ ᱪᱟᱥ ᱩᱱᱠᱩ ᱫᱚ ᱚᱸᱰᱮ ᱜᱮ ᱡᱷᱚᱛᱚ ᱜᱮ ᱧᱟᱢᱚᱜᱼᱟ ᱾
ᱦᱩᱸ ᱦᱩᱸ ᱮᱢᱱᱤ ᱛᱮᱦᱚᱸ ᱱᱮᱛᱟᱨ ᱫᱚ ᱟᱫᱟ ᱨᱚᱥᱩᱱ ᱦᱚᱠᱚ ᱪᱟᱥᱼᱟ ᱟᱫᱟ ᱨᱚᱥᱩᱱ ᱥᱟᱥᱟᱝ ᱠᱚ ᱥᱩᱫᱩ ᱡᱤᱨᱟᱹ ᱵᱩᱞᱩᱝ ᱢᱟᱹᱨᱤᱪ ᱚᱱᱟ ᱢᱟᱨᱤᱪ ᱦᱚᱸᱠᱚ ᱪᱟᱥ ᱫᱟ ᱡᱤᱨᱟᱹ ᱵᱩᱞᱩᱜ ᱚᱱᱟ ᱠᱚᱜᱮ ᱠᱟᱹᱴᱤᱡ ᱠᱤᱨᱤᱧ ᱫᱟᱠᱚ ᱟᱨᱠᱤ ᱦᱚᱲ ᱫᱚ ᱾
ᱦᱳᱭ, ᱦᱳᱭ ᱟᱨ ᱥᱟᱥᱟᱝ ᱫᱚ ᱯᱩᱨᱟ ᱟᱫᱟ ᱞᱮᱠᱟ‌ ᱫᱚᱢᱮ ᱦᱩᱭᱩᱜᱼᱟ ᱥᱮ ᱥᱟᱥᱟᱝ ᱡᱚᱫᱤ ᱢᱤᱫ ᱴᱷᱮᱱ ᱮᱢ ᱨᱚᱦᱚᱭᱟ ᱟᱢᱫᱟ ᱩᱛᱟᱹᱨᱟᱹ ᱟᱞᱮ ᱦᱚᱸ ᱥᱟᱥᱟᱝ ᱞᱮ ᱨᱚᱦᱚᱭ ᱜᱮᱭᱟᱞᱮ ᱥᱮ ᱟᱫ ᱧᱮᱞ ᱠᱟᱫᱟᱧ ᱾
ᱦᱩᱭᱩᱜ ᱜᱮᱭᱟ ᱾ ᱦᱳᱭᱛᱳ ᱫᱤᱫᱤ ᱴᱷᱤᱠ ᱜᱮᱭᱟ, ᱛᱚᱵᱮ ᱴᱟᱭᱤᱢ ᱦᱩᱭᱱᱟ ᱦᱮᱸ ᱾ ᱦᱮ ᱴᱷᱤᱠ ᱜᱮᱭᱟ ᱾